ᱦᱮᱞᱳ
ᱦᱮᱞᱳ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱦᱳᱭ ᱪᱮᱜ ᱞᱮᱠᱟ ᱱᱟᱯᱟᱭ ᱵᱟᱲᱟ ᱜᱮ?
ᱦᱮᱸ ᱟᱞᱤᱧ ᱫᱚ ᱱᱟᱯᱟᱭ ᱵᱟᱲ ᱜᱮ, ᱚᱲᱟᱜ ᱠᱚᱨᱮ ᱦᱚᱸ ᱱᱟᱯᱟᱭ ᱵᱟᱲᱟ ᱜᱮ, ᱟᱹᱵᱤᱱ ᱟᱨ ᱟᱯᱮ ᱚᱲᱟᱜ ᱠᱚᱨᱮ ᱫᱚ ᱚᱠᱟᱞᱮᱠᱟ?
ᱦᱳᱭ ᱟᱹᱞᱤᱧ ᱦᱚᱸ ᱱᱟᱯᱟᱭ ᱜᱮ, ᱟᱨ ᱚᱲᱟᱜ ᱠᱚᱨᱮ ᱦᱚᱸ ᱱᱟᱯᱟᱭ ᱜᱮ, ᱱᱤᱛ ᱵᱮᱲᱟ ᱫᱚ᱾
ᱟᱨ ᱪᱮᱫ ᱠᱩᱵᱤᱱ ᱪᱤᱠᱟᱹ ᱵᱟᱲᱟᱭᱫᱟ ᱱᱤᱛᱳᱜ ᱫᱚ?
ᱦᱳᱭ ᱱᱤᱛᱳᱜ ᱫᱚ ᱱᱚᱜ ᱚᱭ ᱠᱤᱫᱩᱵ ᱠᱚ ᱡᱚᱢ ᱵᱟᱲᱟ ᱠᱟᱛᱮᱫ ᱱᱚᱜ-ᱚᱭ ᱡᱤᱨᱟᱹᱣ ᱵᱟᱲᱟ ᱦᱩᱭ ᱠᱟᱱᱟ, ᱟᱨ ᱱᱚᱜᱚᱭ ᱨᱚᱯᱚᱲ ᱜᱮ ᱦᱩᱭᱩᱜ ᱠᱟᱱᱟ ᱟᱵᱮᱱ ᱥᱟᱶᱛᱮ, ᱟᱨ ᱟᱵᱮᱱ ᱫᱚ?
ᱦᱮᱸ, ᱟᱞᱤᱧ ᱦᱚᱸ ᱡᱚᱢ ᱵᱟᱲᱟ ᱠᱟᱛᱮᱜ ᱱᱚᱜ-ᱚᱭ ᱡᱤᱨᱟᱹᱣ ᱦᱩᱭ ᱠᱟᱱᱟ᱾
ᱟᱨ ᱜᱚᱝᱠᱮ ᱟᱯᱮ ᱚᱱᱛᱮ ᱛᱮᱦᱮᱧ ᱫᱚ ᱚᱭᱮᱫᱟᱨ ᱠᱚ ᱚᱠᱟ ᱞᱮᱠᱟ ᱛᱟᱦᱮᱸ ᱠᱟᱱᱟ?
ᱦᱚᱜ-ᱚᱭ ᱜᱚᱝᱠᱮ ᱛᱮᱦᱮᱱ ᱫᱚ ᱱᱟᱦᱟᱜ ᱱᱚᱛᱮ ᱫᱚ ᱠᱟᱡᱟᱠ ᱮ ᱫᱟᱜ ᱠᱚᱭ ᱡᱟᱲᱤ ᱵᱟᱲᱟ ᱠᱮᱜ-ᱟ᱾ ᱟᱨ ᱟᱹᱰᱤ ᱡᱟᱹᱥᱛᱤ ᱫᱟᱜ ᱵᱟᱲᱟ ᱠᱮᱜ-ᱟ ᱱᱤᱛᱚᱜ ᱫᱚ ᱟᱫᱚ ᱱᱚᱜ-ᱚᱭ ᱡᱤᱨᱟᱹᱣ ᱵᱟᱲᱟ ᱦᱩᱭ ᱠᱟᱱᱟ᱾ ᱜᱟᱯᱟ ᱠᱷᱚᱡ ᱫᱚ ᱪᱟᱥ ᱠᱟᱹᱢᱤ ᱜᱮ ᱯᱷᱮᱴᱚᱜ ᱦᱩᱭᱩᱜ-ᱟ ᱱᱟᱦᱟᱜ᱾
ᱟᱪᱪᱷᱟ ᱟᱪᱪᱷᱟ, ᱪᱟᱥ ᱠᱟᱹᱢᱤ ᱫᱚ ᱮᱛᱚᱦᱚᱵ ᱠᱟᱱᱟ ᱛᱟᱨᱢᱟᱱᱮ?
ᱦᱳᱭ, ᱪᱟᱥ ᱠᱟᱹᱢᱤ ᱫᱚ ᱮᱛᱚᱦᱚᱵ ᱠᱟᱱ ᱜᱮᱭᱟ᱾ ᱱᱤᱛᱚᱜ ᱫᱚ ᱠᱷᱟᱹᱞᱤ ᱠᱷᱮᱛ ᱨᱮ ᱯᱷᱮᱰ ᱵᱟᱲᱟ ᱞᱮᱱ ᱠᱷᱟᱱᱴᱡ ᱜᱮ ᱱᱟᱦᱟᱜ ᱨᱚᱦᱚᱭ ᱠᱚ ᱮᱛᱚᱦᱚᱵ ᱞᱮᱠᱷᱟᱡ ᱜᱮ ᱜᱟᱯᱟ ᱫᱚ ᱛᱤᱦᱤᱝ ᱫᱚ ᱥᱤ
ᱟᱪᱪᱷᱟ ᱟᱪᱪᱷᱟ᱾
ᱵᱩᱡᱷᱟᱹᱣ ᱠᱮᱫᱟ ᱵᱤᱱ? ᱟᱪᱪᱷᱟ ᱟᱪᱪᱷᱟ ᱾
ᱦᱮᱞᱳ᱾
ᱦᱳᱭ ᱜᱚᱝᱠᱮ᱾
ᱦᱮᱸ, ᱠᱟᱹᱴᱤᱡ ᱠᱟᱴᱟᱣ ᱠᱟᱴᱟᱣ ᱛᱮ ᱟᱸᱡᱚᱢᱚᱜ ᱠᱟᱱ ᱛᱟᱦᱮᱸ ᱠᱟᱱᱟ ᱱᱤᱛᱚᱜ ᱫᱚ ᱯᱩᱥᱴᱟᱹ ᱜᱮ ᱟᱸᱡᱚᱢᱚᱜ ᱠᱟᱱᱟ ᱞᱟᱹᱭ ᱵᱤᱱ᱾
ᱦᱳᱭ, ᱛᱟᱦᱞᱮ ᱛᱚᱵᱮ ᱪᱤᱱ ᱠᱟ ᱥᱟᱠᱟᱢ ᱱᱤᱭᱮ ᱞᱟᱝ ᱜᱟᱞᱚᱪᱚᱜ-ᱟ?
ᱥᱟᱛᱟᱢ ᱫᱚ ᱦᱟᱸᱜ ᱨᱚᱨᱚᱲ ᱛᱮᱜᱮ ᱩᱰᱩᱠᱚᱜ-ᱟ ᱜᱚᱝᱠᱮ᱾ ᱟᱫᱚ ᱱᱤᱛ ᱢᱤᱫᱴᱮᱱ ᱥᱟᱠᱟᱢ ᱞᱟᱹᱭ ᱞᱮᱠᱷᱟᱱ ᱫᱚ ᱡᱮ ᱱᱟᱦᱟᱜ ᱡᱩᱜᱽᱨᱮ ᱧᱮᱞᱚᱜ ᱠᱟᱱᱟ ᱡᱟᱦᱟᱸ ᱢᱤᱫᱴᱟᱝ ᱮᱸᱴᱠᱮ ᱴᱚᱬᱮ᱾ ᱡᱟᱦᱟᱸ ᱫᱚ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱟᱹᱰᱤ ᱚᱞᱯᱚ ᱵᱚᱭᱚᱥ ᱨᱮᱠᱚ ᱡᱮᱠᱚ ᱡᱟᱶᱟᱭᱚᱜ ᱠᱟᱱ ᱫᱚ᱾ ᱦᱮᱸ ᱥᱮ, ᱚᱱᱟ ᱫᱚ ᱟᱹᱵᱤᱱ ᱛᱤᱱᱟᱹᱜ ᱴᱟ ᱵᱤᱱ ᱥᱚᱢᱚᱨᱛᱷᱚᱱᱟ ᱥᱮ ᱵᱟᱝᱟ? ᱚᱱᱟ ᱵᱟᱵᱚᱛ ᱛᱮ ᱢᱤᱫᱵᱟᱨ ᱠᱟᱛᱷᱟ ᱵᱤᱱ ᱞᱟᱹᱭ ᱞᱮᱠᱷᱟᱱ ᱱᱟᱯᱟᱭ ᱧᱚᱜ ᱠᱚᱜ-ᱟ᱾
ᱦᱳᱭ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜ-ᱟ, ᱠᱟᱹᱴᱤᱡ ᱠᱟᱹᱴᱤᱡ ᱵᱚᱭᱮᱥ ᱱᱤᱛ ᱠᱮᱴᱮᱜ ᱢᱟᱹᱭ ᱵᱟᱹᱵᱩ ᱛᱟᱠᱚ ᱠᱚ ᱡᱟᱢᱟᱭᱚᱜ ᱠᱟᱱᱟ ᱥᱮ ᱵᱟᱹᱦᱩ ᱠᱚ ᱟᱹᱜᱩᱭᱮᱫ ᱠᱚᱣᱟ᱾ ᱱᱚᱣᱟ ᱫᱚ ᱦᱟᱸᱜ ᱢᱤᱫᱴᱮᱱ ᱟᱹᱰᱤ ᱦᱩᱫᱤᱥᱟᱱ ᱠᱟᱛᱷᱟ ᱠᱟᱱᱟ, ᱮᱥ ᱥᱮᱢᱟ ᱥᱮᱫᱟᱭ ᱢᱟ ᱱᱟᱦᱟᱜ ᱟᱹᱰᱤ
ᱡᱚᱠᱷᱚᱱ ᱦᱟᱯᱲᱟᱢ ᱠᱚ ᱛᱟᱦᱮᱸ ᱠᱟᱱᱟ, ᱩᱱ ᱚᱠᱛᱮ ᱢᱟ ᱦᱟᱸᱜ ᱠᱟᱹᱴᱤᱡ ᱨᱮᱜᱮ ᱢᱟ ᱜᱤᱫᱽᱨᱟᱹ ᱠᱚ ᱠᱚ ᱵᱟᱯᱞᱟᱭᱮᱫ ᱵᱚᱱ ᱛᱟᱦᱮᱱ ᱥᱮ ᱵᱟᱯᱞᱟᱭᱮᱫ ᱠᱚ ᱛᱟᱦᱮ ᱱᱟᱠᱚ ᱵᱟᱯᱩ ᱛᱮᱠᱚ ᱠᱚ᱾ ᱚᱱᱟ ᱩᱢᱮᱨ ᱨᱮᱢᱟ ᱱᱟᱦᱟᱜ ᱢᱮᱱᱠᱷᱟᱱ ᱱᱤᱛ ᱠᱟᱛᱮᱜ ᱫᱚ ᱢᱤᱫᱴᱮᱱ ᱟᱨ ᱢᱤᱫᱴᱮᱱ ᱥᱤᱥᱴᱮᱢ ᱦᱩᱭ ᱟᱠᱟᱱᱟ, ᱡᱟᱦᱟᱸ ᱫᱚ ᱡᱮᱢᱚᱱ ᱠᱩᱲᱤ ᱜᱤᱫᱽᱨᱟᱹ ᱟᱴᱷᱨᱚ ᱥᱟᱞ ᱥᱮ ᱮᱠᱠᱤᱥ ᱥᱟᱞ ᱡᱩᱫᱤ ᱵᱟᱭ ᱦᱩᱭ ᱞᱮᱱᱠᱷᱟᱡ ᱱᱟᱦᱟᱜ ᱟᱻ ᱩᱱ ᱦᱟᱹᱵᱤᱡ ᱛᱮᱫᱚ ᱟᱻ ᱵᱟᱭ ᱵᱟᱯᱞᱟ ᱫᱟᱲᱤᱭᱟᱜ-ᱟ᱾ ᱦᱳᱭᱥᱮ, ᱟᱫᱚ ᱢᱤᱫᱴᱮᱱ ᱱᱚᱣᱟ ᱫᱚ ᱢᱤᱫᱴᱮᱱ ᱥᱚᱢᱟᱡ ᱨᱮ ᱞᱟᱹᱜᱤᱫ ᱢᱤᱫᱴᱮᱱ ᱡᱩᱫᱟᱹ ᱨᱚᱠᱚᱢ ᱢᱮᱥᱮᱡᱽ ᱯᱷᱮᱞᱟᱜ ᱠᱟᱱᱟ ᱠᱟᱹᱴᱤᱡ ᱩᱢᱟᱹᱨ ᱨᱮ ᱡᱩᱫᱤ ᱵᱟᱯᱞᱟᱜ-ᱟ᱾ ᱥᱚᱝᱥᱟᱨ ᱵᱟᱥᱟᱣᱟ, ᱛᱟᱦᱚᱞᱮ ᱫᱚ ᱩᱱᱤ ᱫᱚ ᱟᱭᱟᱜ ᱡᱟᱸᱜᱟ ᱨᱮ ᱛᱤᱸᱜᱩ ᱠᱟᱹᱴ ᱴᱮᱫ ᱦᱩᱭᱩᱜ ᱛᱟᱭᱟ ᱟᱨ ᱠᱟᱹᱢᱤ ᱠᱚ ᱱᱟᱦᱟᱜ ᱚᱝᱠᱟ ᱚᱱᱠᱟ ᱵᱟᱠᱩ ᱪᱤᱜ ᱠᱟᱜ ᱠᱟᱱᱟ᱾ ᱪᱮᱫᱟᱜ ᱡᱮ ᱥᱚᱝᱥᱟᱨ ᱨᱮ ᱟᱭᱢᱟ ᱨᱚᱠᱚᱢ ᱠᱟᱹᱢᱤ ᱢᱮᱱᱟᱜᱼᱟ ᱟᱭᱢᱟ ᱨᱚᱠ ᱠᱚᱢ ᱯᱮᱨᱮᱥᱟᱨᱮ ᱢᱮᱱᱟᱜᱼᱟ, ᱟᱭᱢᱟ ᱨᱚᱠᱚᱢ ᱡᱤᱱᱤᱥ ᱢᱮᱱᱟᱜᱼᱟ, ᱡᱟᱦᱟᱸ ᱫᱚ ᱠᱟᱹᱴᱤᱡ ᱜᱤᱫᱽᱨᱟᱹ ᱦᱟᱛᱮ ᱫᱚ ᱱᱚᱣᱟ ᱥᱟᱢᱵᱷᱟᱞ ᱢᱩᱥᱠᱤᱞ ᱜᱮᱭᱟ, ᱟᱵᱮᱱ ᱪᱤᱜ ᱵᱮᱱ ᱢᱮᱱ ᱦᱚᱪᱚᱭᱮᱫᱟ ᱱᱚᱣᱟ ᱨᱮ?
ᱮᱠᱫᱚᱢ ᱮᱠᱫᱚᱢ ᱮᱠᱟᱞ ᱥᱟᱹᱨᱤᱭᱟᱱᱟᱜ ᱠᱟᱛᱷᱟ ᱠᱚᱵᱤᱱ ᱢᱮᱱ ᱠᱮᱫᱟ, ᱚᱱᱟ ᱥᱟᱶᱛᱮ ᱞᱤᱧ ᱤᱧ ᱢᱮᱱᱟ ᱡᱮ ᱠᱟᱹᱴᱤᱡ ᱠᱟᱹᱴᱤᱡ ᱩᱢᱮᱨ ᱨᱮ ᱡᱟᱦᱟᱸᱭ ᱠᱚᱠᱚ ᱵᱟᱯᱞᱟᱜ ᱠᱟᱱᱟ ᱥᱮᱠᱚ ᱡᱟᱶᱟᱭᱚᱜ ᱠᱟᱱ ᱫᱚ ᱩᱱᱠᱩ ᱫᱚ ᱟᱵᱮᱜᱮᱨ ᱵᱚᱥ ᱛᱮᱠᱚ ᱪᱟᱞᱟᱣ ᱠᱟᱱ ᱛᱮᱠᱚ ᱵᱟᱯᱞᱟᱜ ᱠᱟᱱᱟ, ᱦᱮᱸᱥᱮ? ᱢᱮᱱ ᱠᱷᱟᱱ ᱡᱟᱦᱟᱸᱴᱟᱜ ᱵᱤᱱ ᱞᱟᱹᱭ ᱠᱮᱜᱼᱟ ᱥᱚᱝᱥᱟᱨ ᱨᱮᱱᱟᱜ ᱫᱟᱭᱤᱛᱛᱚ ᱠᱚᱨᱛᱚᱵᱽᱵᱚ ᱠᱚ ᱢᱟ ᱟᱹᱰᱤᱜᱟᱱᱟ ᱥᱮ ᱥᱩᱫᱷᱩ ᱟᱯᱚᱫ ᱱᱤᱡᱮᱨ ᱪᱟᱸᱜᱟ ᱨᱮ ᱵᱟᱝ ᱛᱤᱸᱜᱩ ᱠᱮᱴᱮᱡ ᱟᱛᱮᱜ ᱵᱟᱯᱞᱟ ᱞᱮᱱᱠᱷᱟᱱ ᱥᱚᱝᱥᱟᱨ ᱪᱟᱞᱟᱣ ᱫᱚ ᱟᱹᱰᱤ ᱢᱩᱥᱠᱤᱞ ᱜᱮᱭᱟ᱾ ᱩᱱᱠᱩ ᱫᱚ ᱮ ᱟᱭᱩ ᱵᱟᱵᱟ ᱪᱮᱛᱟᱱ ᱨᱮ ᱠᱚ ᱩᱱᱠᱩ ᱦᱚᱸᱠᱚ ᱧᱩᱨᱩᱜ ᱟᱠᱚ ᱦᱮᱸ ᱥᱮ? ᱛᱚ ᱟᱭᱳ ᱵᱟᱵᱟ ᱠᱚᱜᱮ ᱠᱚᱥᱴᱚ ᱠᱚ ᱵᱩᱡᱷᱟᱹᱣᱟ᱾
ᱦᱳᱭ ᱚᱱᱟ ᱢᱟ ᱮᱱᱛᱮᱜ ᱮᱠᱟᱱ ᱜᱤ ᱡᱩᱫᱤ ᱵᱟᱯᱞᱟ ᱡᱩᱫᱤ ᱦᱩᱭᱩᱜ ᱠᱷᱟᱱ ᱦᱟᱸᱜ ᱢᱤᱫ ᱫᱤᱱ ᱟᱭᱳ ᱵᱟᱵᱟ ᱫᱚ ᱵᱟᱱᱟᱜ ᱛᱮᱠᱤᱱ ᱵᱮᱱᱟᱜ ᱛᱤᱜᱤ ᱦᱩᱭᱩᱜᱼᱟ ᱟᱨ ᱡᱩᱫᱤ ᱠᱟᱹᱴᱤᱡ ᱩᱢᱮᱨ ᱨᱮᱠᱤᱱ ᱵᱟᱯᱞᱟ ᱞᱮᱱ ᱠᱷᱟᱡ ᱛᱟᱦᱚᱞᱮ ᱫᱚ ᱟ ᱟᱭᱩ ᱵᱟᱵᱟ ᱠᱚ ᱮᱱ ᱛᱮᱫ ᱵᱟᱱᱟᱣ ᱠᱮᱛᱮᱫ ᱱᱟᱦᱟᱜ ᱩᱱᱠᱩ ᱜᱤᱫᱽᱨᱟᱹ ᱠᱩ ᱡᱩᱫᱤ ᱦᱩᱭ ᱞᱮᱱᱠᱷᱟᱡ ᱱᱟᱦᱟᱜ ᱛᱟᱦᱞᱮ ᱩᱱᱠᱩᱣᱟᱜ ᱢᱤᱫᱴᱮᱱ ᱵᱷᱚᱭᱮᱥ ᱥᱟᱶ ᱦᱚᱸ ᱢᱤᱫᱴᱮᱱ ᱠᱷᱟᱛᱨᱟ ᱦᱩᱭ ᱫᱟᱲᱮᱭᱟᱜᱼᱟ, ᱪᱮᱫᱟᱜ ᱡᱮ ᱟᱹᱠᱤᱱ ᱢᱟ ᱱᱟᱦᱟᱜ ᱠᱟᱹᱴᱤᱡ ᱨᱮᱜᱮ ᱱᱟᱦᱟᱸᱜ ᱠᱤᱱ ᱵᱟᱯᱞᱟᱭᱮᱱ ᱟᱨ ᱪᱮᱫ ᱦᱚᱸ ᱵᱟᱹᱠᱤᱱ ᱪᱤᱠᱟᱹ ᱫᱟᱲᱮᱭᱟᱜ ᱟᱨ ᱩᱯᱟ. ᱨ ᱥᱮ ᱜᱤᱫᱽᱨᱟᱹ ᱦᱚᱸᱠᱤᱱ ᱫᱷᱟᱹᱨᱛᱤ ᱨᱮᱠᱤᱱ ᱞᱮᱵᱮᱫ ᱪᱩᱞᱟᱭ ᱠᱷᱟᱡ ᱱᱟᱦᱟᱜ ᱩᱱᱤᱭᱟᱜ ᱚᱞᱚᱜ ᱠᱷᱟᱨᱪᱟ ᱠᱩ, ᱥᱮ ᱩᱱᱤᱭᱟᱜ ᱪᱤᱜ ᱠᱟ ᱯᱚᱨᱤᱵᱟᱥ ᱯᱚᱨᱤᱵᱮᱥ ᱦᱩᱭᱩᱜᱼᱟ, ᱪᱮᱫ ᱠᱚ ᱡᱤᱱᱤᱥ ᱫᱚᱨ ᱠᱟᱨᱟᱭᱟ ᱩᱱᱠᱤᱱ ᱫᱚ ᱱᱟᱦᱟᱸᱜ ᱜᱚᱼᱵᱟᱵᱟ ᱜᱤ ᱚᱱᱟ ᱫᱚ ᱠᱩᱞᱟᱹᱣ ᱦᱩᱭᱩᱜᱼᱟ᱾ ᱟᱨ ᱡᱩᱫᱤ ᱜᱚᱼᱵᱟ ᱠᱤ ᱡᱩᱫᱤ ᱱᱤᱦᱟᱹᱛᱤ ᱮᱠᱮᱱ ᱛᱤ ᱠᱤᱱ ᱛᱟᱦᱮᱱᱟ ᱛᱟᱦᱚᱞᱮ ᱩᱱᱤ ᱜᱤᱫᱽᱨᱟᱹ ᱫᱚ ᱱᱟᱦᱟᱸᱜ ᱟᱹᱰᱤ ᱠᱚᱥᱴᱚ ᱨᱮᱭ ᱯᱟᱲᱦᱟᱣ ᱫᱟᱲᱮᱭᱟᱜᱼᱟ ᱦᱳᱭ ᱥᱮ᱾
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱮᱫᱟ᱾ ᱚᱱᱟ ᱥᱟᱶᱛᱮ ᱟᱨᱦᱚᱸ ᱮᱸ ᱟᱭᱢᱟ ᱨᱚᱠᱚᱢ ᱮᱸᱴᱠᱮᱴᱚᱬᱮ ᱥᱤᱨᱡᱟᱹᱜᱼᱟ᱾ ᱡᱮᱞᱮᱠᱟ ᱠᱟᱹᱴᱤᱡ ᱠᱟᱹᱴᱤᱡ ᱵᱚᱭᱮᱥ ᱨᱮ ᱵᱟᱯᱞᱟ ᱞᱮᱱᱠᱷᱟᱱ ᱞᱚᱜᱚᱱ ᱜᱮ ᱦᱟᱸᱜ ᱜᱤᱫᱽᱨᱟᱹ ᱠᱚᱦᱚᱸ ᱠᱚ ᱦᱟᱛᱟᱣ ᱠᱚᱣᱟ ᱦᱮᱸ ᱥᱮ? ᱡᱟᱦᱟᱸ ᱫᱚ ᱵᱷᱩᱞ ᱛᱮᱠᱚ ᱥᱮᱠᱚ ᱵᱟᱲᱟᱭ ᱠᱟᱛᱮᱫ ᱠᱚ ᱦᱟᱛᱟᱣ ᱠᱚᱣᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾ ᱛᱚᱻ ᱟᱨ ᱯᱟᱥᱟᱯᱟᱥᱤ ᱦᱚᱥᱯᱤᱴᱟᱞ ᱠᱚᱨᱮ ᱵᱤ ᱡᱟᱦᱟᱸ ᱛᱤᱥᱵᱤᱱ ᱪᱟᱞᱟᱣ ᱞᱮᱠᱷᱟᱱ ᱵᱤᱱ ᱧᱮᱞ ᱵᱟᱲᱟ ᱠᱚᱣᱟ ᱛᱚ ᱟᱵᱩᱨᱮᱱ ᱢᱟᱹᱭ ᱜᱤᱫᱽᱨᱟᱹ ᱠᱚᱜᱮ ᱦᱩᱰᱤᱧ ᱦᱩᱰᱤᱧ ᱠᱩ ᱜᱤᱵᱮᱱ ᱧᱮᱞ ᱠᱚᱣᱟ ᱠᱚ ᱦᱟᱢᱟᱞ ᱦᱚᱲᱢᱚ ᱠᱟᱱᱛᱮ ᱵᱚᱸ ᱦᱟᱹᱞᱟᱹᱣ ᱠᱚᱨᱮ ᱵᱷᱚᱨᱛᱤ ᱢᱮᱱᱟᱜ ᱠᱚᱣᱟ ᱛᱚ ᱟᱹᱰᱤ ᱠᱨᱤᱴᱤᱠᱮᱞ ᱥᱤᱪᱩᱭᱮᱥᱚᱱ ᱨᱮᱠᱚ ᱛᱟᱦᱮᱸᱱᱟ ᱡᱟᱦᱟᱸ ᱫᱚ ᱜᱤᱫᱽᱨᱟᱹ ᱠᱚᱵ ᱵᱟᱠᱚ ᱯᱩᱥᱴᱤᱜᱼᱟ ᱯᱩᱨᱟᱹᱴᱟ ᱵᱟᱠᱚ ᱦᱩᱭ ᱢᱟᱲᱟᱝ ᱨᱮᱜᱮ ᱠᱚ ᱞᱟᱡ ᱠᱚ ᱦᱟᱹᱥᱩ ᱠᱚ ᱛᱮᱠᱚ ᱮᱰᱢᱤᱴ ᱠᱚᱣᱟ ᱦᱮᱸᱥᱮ ᱚᱱᱟ ᱠᱚᱫᱚ ᱟᱹᱰᱤ ᱵᱟᱹᱲᱤᱡ ᱜᱮ ᱧᱮᱞᱚᱜᱼᱟ᱾ ᱟᱵᱚ ᱥᱟᱱᱛᱟᱲ ᱥᱚᱢᱟᱡᱽ ᱥᱮ ᱟᱹᱰᱤ ᱛᱟᱭᱱᱚᱢ ᱥᱮᱱ ᱠᱚ ᱤᱫᱤᱭᱮᱜᱼᱟ ᱚᱱᱟ ᱠᱚᱜᱮ ᱦᱮᱸᱥᱮ᱾
ᱦᱚᱭ ᱱᱚᱣᱟᱴᱟᱜ ᱡᱟᱦᱟᱸᱴᱟᱜ ᱵᱮᱱ ᱧᱮᱞ ᱠᱮᱜᱭᱟ ᱱᱟᱦᱟᱸᱜ ᱦᱚᱥᱯᱤᱴᱟᱞ ᱠᱚ ᱤᱫᱤᱭᱮᱫ ᱠᱚᱣᱟ ᱱᱟᱦᱟᱸᱜ ᱟᱹᱰᱤ ᱢᱩᱥᱠᱤᱞ ᱮᱱᱛᱮᱱ ᱮᱠᱛᱚ ᱠᱷᱩᱜ ᱟᱸ ᱢᱟᱹᱭ ᱛᱟᱠᱚ ᱱᱟᱦᱟᱸᱜ ᱠᱟᱹᱴ ᱴᱤᱡ ᱠᱩ ᱛᱮᱦᱮᱸ ᱞᱮᱱᱠᱷᱟᱱ ᱦᱟᱸᱜ ᱚᱱᱟ ᱫᱚ ᱟᱨ ᱮᱠᱛᱚ ᱩᱱᱟᱹᱜ ᱦᱚᱲᱢᱚ ᱨᱮ ᱫᱟᱲᱮ ᱥᱚᱠᱛᱤ ᱵᱟᱹᱱᱩᱜᱼᱟ ᱡᱮ ᱜᱤᱫᱽᱨᱟᱹ ᱢᱤᱫ ᱢᱤᱫᱴᱮᱱ ᱱᱚᱨᱢᱟᱞ ᱟ ᱢᱟᱱᱮ ᱰᱮᱞᱤᱵᱷᱟᱨᱤ ᱦᱩᱭ ᱫᱟᱲᱮᱭᱟᱜᱼᱟ᱾ ᱟᱫᱚ ᱚᱱᱟ ᱫᱤᱭᱮ ᱛᱮ ᱧᱮᱞᱚᱜ ᱠᱟᱱᱟ ᱱᱷᱟᱜ ᱟᱹᱰᱤ ᱟᱸᱴ ᱚᱱᱠᱟ᱾ ᱥᱤᱡᱟᱹᱨ ᱠᱚ ᱥᱮ ᱟᱭᱢᱟ ᱨᱚᱠᱚᱢ ᱚᱱᱠᱟ᱾ ᱜᱷᱚᱴᱚᱱᱟ ᱧᱮᱞᱚᱜ ᱠᱟᱱᱟ ᱡᱟᱦᱟᱸ ᱫᱚ ᱟᱨ ᱚᱱᱟ ᱨᱮᱠᱚ ᱢᱮᱱ ᱦᱚᱪᱚᱭᱟ ᱡᱮ ᱱᱚᱨᱢᱟᱞ ᱰᱮᱞᱤᱵᱷᱟᱨᱤ ᱫᱚ ᱱᱟᱦᱟᱜ ᱠᱚ ᱢᱮᱱ ᱚᱪᱚᱭᱟ ᱚᱠᱚᱭᱴᱟᱜ ᱢᱤᱫᱴᱮᱱ ᱞᱮ ᱵᱟᱧ ᱪᱟᱣ ᱫᱟᱲᱮᱭᱟᱭᱟ ᱛᱚ ᱜᱤᱫᱽᱨᱟᱹ ᱜᱮᱛᱚ ᱟᱫᱚ ᱟᱡ ᱜᱚᱜᱚ᱾ ᱟᱝᱚ ᱚᱱᱠᱟ ᱥᱤᱪᱩᱭᱮᱥᱮᱱ ᱦᱚᱸ ᱟᱭᱢᱟ ᱧᱮᱞ ᱠᱟᱱᱟ ᱟᱫᱚ ᱚᱱᱟᱛᱮ ᱠᱟᱹᱴᱤᱡ ᱩᱢᱮᱨ ᱨᱮ ᱵᱟᱯᱞᱟ ᱠᱚᱫᱚ ᱱᱦᱟᱸᱜ ᱟᱹᱰᱤ ᱫᱤᱠᱠᱚᱛ ᱜᱮᱭᱟ ᱚᱱᱟ ᱫᱚ ᱟᱹᱞᱤᱧᱟᱜ ᱢᱮᱱ ᱫᱚ ᱠᱟᱱᱟ᱾ ᱟᱨ ᱱᱚᱝᱠᱟ ᱫᱚ ᱵᱟᱝ ᱞᱟᱹᱠᱛᱤ ᱠᱟᱱᱟ᱾ ᱜᱟᱨᱡᱮᱱ ᱠᱚᱦᱚᱸ ᱵᱩᱡᱷᱟᱹᱣ ᱫᱚᱨᱠᱟᱨ᱾ ᱡᱩᱫᱤ ᱠᱟᱹᱴᱤᱡ ᱜᱮᱭᱟ ᱟᱹᱣᱨᱤ ᱵᱚᱭᱮᱥ ᱟᱹᱣᱨᱤ ᱦᱩᱭᱩᱜ ᱛᱟᱭᱟ᱾ ᱛᱟᱦᱚᱞᱮ ᱫᱚ ᱩᱱᱠᱩ ᱫᱚ ᱵᱟᱯᱞᱟ ᱞᱟᱹᱠᱛᱤ ᱵᱟᱝ ᱫᱚᱨᱠᱟᱨ ᱜᱟᱨᱡᱮᱱ ᱦᱚᱸ᱾
ᱮᱠᱫᱚᱢ ᱮᱠᱫᱚᱢ ᱡᱚᱛᱷᱟᱛ ᱠᱟᱛᱷᱟ ᱵᱮᱱ ᱢᱮᱱ ᱠᱮᱫᱟ ᱚᱱᱟ ᱠᱚᱫᱚ ᱮᱠᱫᱚᱢ ᱜᱮ ᱩᱪᱤᱛ ᱵᱟᱝ ᱠᱟᱱᱟ᱾ ᱟᱫᱚ ᱱᱚᱣᱟ ᱨᱮᱱᱟᱜ ᱟ ᱡᱩᱫᱤ ᱢᱩᱞ ᱠᱟᱨᱚᱱ ᱵᱚ ᱯᱟᱸᱡᱟ ᱵᱚᱱ ᱥᱮᱱᱚᱜᱼᱟ ᱜᱚᱢᱠᱮ᱾ ᱛᱚ ᱧᱮᱞᱚᱜᱼᱟ ᱱᱚᱣᱟ ᱫᱚ ᱮᱠᱟᱨᱮ ᱥᱤᱠ ᱢᱟᱱᱮ ᱥᱮᱪᱮᱫ ᱨᱮᱱᱟᱜ ᱟᱹᱰᱤ ᱜᱟᱱ ᱚᱵᱷᱟᱵ᱾ ᱵᱟᱝ ᱛᱮ? ᱡᱩᱫᱤ ᱜᱟᱨᱰᱤᱭᱟᱱ ᱠᱚ ᱥᱮ ᱮ ᱡᱟᱦᱟᱸᱭ ᱜᱤᱫᱽᱨᱟᱹ ᱠᱚᱠᱚ ᱵᱟᱯᱞᱟᱜ ᱠᱟᱱᱟ ᱠᱚ᱾ ᱩᱱᱠᱩ ᱦᱚᱸ ᱡᱩᱫᱤ ᱠᱟᱹᱴᱤᱡ ᱥᱮᱪᱮᱫ ᱥᱤᱠᱷᱱᱟᱹᱛ ᱨᱮᱠᱚ ᱛᱟᱦᱮᱱᱟ ᱛᱟᱦᱞᱮ ᱠᱷᱟᱱ ᱫᱚ ᱡᱟᱹᱱᱤᱡ ᱱᱚᱝᱠᱟᱱ ᱵᱷᱩᱞ ᱵᱮᱵᱟᱹᱲᱤᱡ ᱠᱟᱹᱢᱤ ᱫᱚ ᱵᱟᱠᱚ ᱠᱟᱹᱢᱤ ᱠᱮᱭᱟ ᱦᱮᱸ ᱥᱮ ᱟᱫᱚ ᱜᱟᱨᱰᱤᱭᱟᱱ ᱠᱚᱣᱟᱜ ᱦᱚᱸ ᱫᱚᱥ ᱛᱚ ᱱᱚᱣᱟ ᱫᱚ ᱢᱮᱱᱟᱜᱼᱟ ᱡᱟᱹᱱᱤᱡ ᱞᱤᱧ ᱢᱚᱱᱮᱭᱟ ᱟᱹᱞᱤᱧ ᱫᱚ ᱾
ᱦᱳᱭ ᱜᱚᱝᱠᱮ ᱱᱚᱣᱟ ᱫᱚ ᱮᱠᱟᱞ ᱜᱮ ᱢᱮᱱᱟᱜᱼᱟ ᱜᱟᱨᱡᱮᱱ ᱠᱚᱣᱟᱜ ᱫᱳᱥ ᱢᱮᱱᱟᱜᱼᱟ ᱾ ᱢᱤᱫᱴᱮᱱ ᱜᱟᱨᱡᱮᱱ ᱦᱚᱭ ᱛᱚ ᱦᱩᱭᱩᱜ ᱠᱟᱛᱮᱫ ᱱᱷᱟᱜ ᱢᱤᱫᱴᱮᱱ ᱟᱹᱰᱤ ᱢᱟᱨᱟᱝ ᱨᱮᱥᱯᱚᱱᱥᱤᱵᱤᱞᱤ ᱴᱤ ᱠᱟᱱᱟ ᱡᱮᱢᱚᱱ ᱟᱯᱱᱟᱨ ᱜᱤᱫᱽᱨᱟᱹ ᱡᱩᱫᱤ ᱚᱱᱠᱟᱭ ᱠᱟᱹᱴᱤᱡ ᱩᱢᱮᱨ ᱨᱮ ᱡᱩᱫᱤ ᱚᱱᱠᱟᱭ ᱪᱮᱤᱠᱟᱹᱭᱮᱫ ᱠᱟᱱᱟ ᱛᱟᱦᱚᱞᱮ ᱩᱱᱤ ᱵᱟᱨᱚᱱ ᱦᱩᱭᱩᱜᱼᱟ ᱜᱚ ᱼᱵᱟᱵᱟ ᱢᱮᱥᱟᱞ ᱠᱟᱛᱮᱜ ᱵᱩᱡᱷᱟᱹᱣ ᱦᱩᱭᱩᱜᱼᱟ ᱾ ᱡᱮ ᱱᱚᱝᱠᱟ ᱫᱚ ᱵᱟᱝ ᱞᱟᱹᱠᱛᱤ ᱠᱟᱱᱟ ᱾ ᱟᱨ ᱩᱱᱤ ᱵᱩᱡᱷᱟᱹᱣ ᱮ ᱦᱩᱭᱩᱜᱼᱟ ᱟᱵᱮᱱ ᱫᱚ ᱟᱵᱮᱱ ᱜᱮᱵᱮᱱ ᱛᱟᱦᱮᱱᱟ ᱦᱟᱸᱜ ᱵᱚᱭᱮᱥ ᱦᱩᱭ ᱞᱮᱱ ᱠᱷᱟᱱ ᱱᱷᱟᱜ ᱞᱮ ᱵᱟᱯᱞᱟ ᱠᱟᱵᱮᱱᱟ ᱾ ᱢᱮᱱᱠᱷᱟᱱ ᱱᱤᱛ ᱠᱷᱚᱱ ᱫᱚ ᱚᱱᱟ ᱠᱚᱫᱚ ᱵᱟᱭ ᱜᱟᱱᱚᱜ ᱠᱟᱱᱟ ᱡᱮ ᱢᱤᱫᱴᱮᱱ ᱠᱟᱹᱴᱤᱡ ᱜᱤᱫᱽᱨᱟᱹ ᱟᱹᱜᱩ ᱠᱟᱹ ᱛᱮ ᱥᱚᱝᱥᱟᱨ ᱵᱷᱟᱥᱟᱣ ᱞᱟᱹᱜᱤᱫ ᱮᱢ ᱤᱭᱟᱹᱭᱟ ᱱᱤᱛᱚᱜ ᱫᱚ ᱩᱱᱠᱩ ᱫᱚ ᱯᱟᱲᱦᱟᱣ ᱨᱮᱭᱟᱜ ᱚᱞᱚᱜ ᱨᱮᱭᱟᱜ ᱥᱚᱢᱚᱭ ᱠᱟᱱᱟ ᱟᱨ ᱡᱟᱦᱟᱸᱱᱟᱜ ᱪᱮᱠᱟ ᱨᱮᱭᱟᱜ ᱥᱚ ᱥᱚᱢᱚᱭ ᱠᱟᱱᱟ ᱟᱨ ᱡᱟᱦᱟᱸᱱᱟᱜ ᱪᱤᱠᱟᱹ ᱨᱮᱭᱟᱜ ᱥᱚᱢᱚᱭ ᱚᱠᱛᱮ ᱜᱮ ᱱᱷᱟᱜ ᱡᱩᱫᱤ ᱱᱩᱠᱩ ᱥᱚᱝᱥᱟᱨ ᱠᱚ ᱵᱟᱥᱟᱣᱟ ᱛᱟᱦᱚᱞᱮ ᱫᱚ ᱚᱱᱟ ᱟᱹᱰᱤ ᱟᱸᱴ ᱯᱨᱮᱥᱟᱨ ᱦᱩᱭ ᱦᱚᱪᱚ ᱟᱨ ᱛᱟᱭᱱᱚᱢ ᱫᱤᱱ ᱞᱮᱱ ᱱᱷᱟᱜ ᱩᱱᱠᱩ ᱜᱮ ᱭᱟᱛᱚ ᱢᱟᱭᱤᱱᱰ ᱢᱮᱱᱴᱟᱞᱤ ᱱᱷᱟᱜ ᱠᱚ ᱯᱟᱜᱽᱞᱟᱜ ᱠᱟᱱᱟ ᱭᱟᱛᱚ ᱩᱱᱠᱩ ᱟᱨᱦᱚᱸ ᱠᱚ ᱪᱷᱟᱰᱟᱼ ᱪᱷᱟᱹᱰᱤᱜ ᱠᱟᱱᱟ ᱦᱳᱭ ᱾
ᱮᱠᱫᱚᱢ ᱮᱠᱫᱚᱢ ᱜᱚᱢᱠᱮ ᱪᱮᱛᱟᱛ
ᱱᱚᱣᱟ ᱠᱟᱛᱷᱟ ᱛᱮ ᱪᱮᱫ ᱵᱮᱱ ᱢᱮᱱ ᱦᱚᱪᱚᱭᱮᱫ ᱠᱟᱱᱟ ᱠᱤ ᱱᱚᱣᱟ ᱵᱟᱯᱞᱟ ᱦᱩᱭᱩᱜ ᱫᱚᱨᱠᱟᱨ ᱥᱮ ᱮᱱᱛᱮᱱ ᱪᱮᱫ ᱞᱮᱠᱟᱱ ᱱᱩᱠᱩ ᱚᱱᱠᱟ ᱜᱮ ᱛᱟᱦᱮᱱ ᱫᱚᱨᱠᱟᱨ ᱾
ᱮᱠᱫᱚᱢ ᱜᱮ ᱵᱟᱝ ᱜᱚᱢᱠᱮ ᱟᱹᱞᱤᱧ ᱫᱚ ᱱᱚᱣᱟ ᱨᱮᱱᱟᱜ ᱮᱠᱵᱟᱨᱮ ᱞᱤᱧ ᱵᱤᱨᱩᱫᱟᱞᱤᱧ ᱦᱮᱸᱥᱮ ᱾ ᱠᱟᱹᱴᱤᱡ ᱩᱢᱮᱨ ᱨᱮᱫᱚ ᱵᱟᱯᱞᱟ ᱫᱚ ᱮᱠᱫᱚᱢ ᱜᱮ ᱩᱪᱤᱛ ᱵᱟᱝ ᱠᱟᱱᱟ ᱾ ᱮᱠᱵᱟᱨᱮ ᱵᱚᱭᱮᱥ ᱴᱷᱤᱠ ᱴᱷᱟᱠ ᱦᱩᱭ ᱞᱮᱱᱠᱷᱟᱱ ᱡᱟᱦᱟᱸ ᱥᱚᱨᱠᱟᱨ ᱛᱟᱨᱟᱯᱷ ᱠᱷᱚᱱ ᱠᱚ ᱞᱟᱹᱭ ᱟᱠᱟᱫ ᱡᱮᱞᱮᱠᱟ ᱠᱩᱲᱤ ᱜᱤᱫᱽᱨᱟᱹ ᱠᱚᱫᱚ ᱟᱴᱷᱚᱨᱚ ᱵᱚᱪᱷᱚᱨ ᱩᱢᱮᱨ ᱚᱵᱫᱤ ᱟᱨ ᱠᱚᱲᱟ ᱠᱚᱫᱚ ᱵᱟᱝ ᱮᱠᱩᱥ ᱵᱚᱪᱷᱚᱨ ᱵᱚᱭᱮᱥ ᱵᱟᱝᱠᱷᱟᱱ ᱵᱟᱯᱞᱟ ᱫᱚ ᱵᱟᱭ ᱜᱟᱱᱚᱜᱼᱟ ᱾ ᱚᱱᱟᱜᱮ ᱡᱟ ᱡᱚᱛᱷᱟᱛᱞᱤᱧ ᱢᱚᱱᱮᱭᱟ ᱦᱮᱸᱥᱮ ᱛᱚ ᱱᱚᱣᱟ ᱠᱚᱫᱚ ᱩᱪᱤᱛ ᱵᱟᱝ ᱠᱟᱱᱟ
ᱦᱳᱭ ᱟᱨ ᱱᱚᱣᱟ ᱫᱚ ᱱᱦᱟᱜ ᱟᱯᱱᱟᱨ ᱟᱯᱱᱟᱨ ᱜᱟᱶᱛᱟᱨᱮ, ᱟᱛᱩ ᱴᱚᱞᱟᱨᱮ ᱱᱚᱣᱟ ᱫᱚ ᱢᱟᱹᱡᱷᱤ ᱯᱟᱨᱟᱱᱤᱠ ᱠᱚ ᱜᱚᱴᱟᱭᱟ ᱠᱚᱨᱟᱣ ᱫᱚᱨᱠᱟᱨ᱾ ᱠᱤ ᱵᱟᱝ ᱢᱟ ᱵᱚᱞᱮ ᱦᱮ ᱡᱩᱫᱤ ᱠᱟᱹᱴᱤᱜ ᱜᱤᱫᱽᱨᱟᱹ ᱡᱩᱫᱤ ᱡᱟᱦᱟᱸᱭ ᱠᱚᱲᱟ ᱜᱤᱫᱽᱨᱟᱹ ᱠᱩ ᱟᱝᱜᱤᱨ ᱟᱹᱜᱩᱭᱮᱜ ᱠᱚᱣᱟ ᱠᱩᱲᱤ ᱜᱤᱫᱽ ᱛᱟᱦᱚᱞᱮ ᱩᱝᱠᱩ ᱫᱚ ᱱᱤᱥᱪᱳᱭ ᱚᱱᱟ ᱵᱤᱪᱟᱹᱨ ᱨᱮ ᱩᱱᱠᱩ ᱚᱱᱟ ᱠᱚ ᱵᱤᱪᱟᱹᱨᱟᱦᱟᱜ ᱡᱮ ᱱᱚᱣᱟ ᱡᱤᱱᱤᱥ ᱫᱚ ᱮᱱᱛᱮᱱ ᱵᱟᱭ ᱥᱚᱵᱷᱟᱭᱮᱫ ᱠᱟᱱᱟ, ᱢᱤᱫᱴᱮᱱ ᱜᱤᱫᱽᱨᱟᱹ ᱦᱩᱭ ᱠᱮᱛᱮᱜ ᱢᱤᱫᱴᱮᱱ ᱜᱤᱫᱽᱨᱟᱹ ᱡᱩᱫᱤᱭ ᱟᱹᱜᱩᱭᱟ ᱛᱟᱦᱞᱮ ᱱᱦᱟᱜ ᱟᱹᱰᱤ ᱞᱟᱹᱴᱩ ᱯᱨᱮᱥᱟᱨ ᱠᱤᱱᱟᱜ ᱚᱲᱟᱜ ᱨᱮᱦᱚᱸ ᱛᱮᱦᱮᱱᱟ ᱟᱨ ᱜᱟᱨᱡᱮᱱ ᱠᱚᱦᱚᱸ ᱟᱨ ᱩᱱᱠᱩᱣᱟᱜ ᱫᱤᱢᱟᱠ ᱦᱚᱸ ᱥᱟᱱᱛᱩᱞᱚᱱ ᱵᱟᱝ ᱛᱟᱦᱮᱱᱟ ᱦᱳᱭᱥᱮ,
ᱮᱠᱫᱚᱢ ᱮᱠᱫᱚᱢ ᱡᱚᱛᱷᱟᱛ ᱠᱟᱛᱷᱟ ᱜᱮ ᱵᱮᱱ ᱢᱮᱱ ᱠᱮᱫᱟ ᱦᱮᱸ ᱞᱟᱹᱭᱵᱤᱱ
ᱦᱳᱭ ᱟᱨ ᱛᱟᱦᱞᱮ ᱜᱚᱝᱠᱮ ᱱᱤᱛ ᱠᱟᱛᱮᱫ ᱵᱚᱱ ᱧᱮᱞᱮᱫ ᱠᱟᱱ ᱱᱚᱣᱟ ᱠᱟᱹᱴᱤᱜ ᱜᱤ ᱜᱤᱫᱽᱨᱟᱹ ᱱᱦᱟᱜ ᱠᱩ ᱵᱟᱯᱞᱟᱜ ᱠᱟᱱ ᱥᱮᱠᱚ ᱟᱸᱜᱤᱨ ᱠᱟᱛᱮᱫ ᱠᱚ ᱟᱹᱜᱩᱭᱮᱫ ᱠᱟᱱ ᱛᱟᱦᱞᱮ ᱱᱚᱣᱟ ᱪᱮᱞᱠᱟ ᱠᱟᱛᱮ ᱵᱚᱱ ᱨᱚᱯ ᱠᱟᱣ ᱫᱟᱲᱮ ᱠᱮᱭᱟ ᱠᱟᱹᱴᱤᱡ ᱛᱷᱚᱲᱟ ᱵᱮᱱ ᱞᱟᱹᱭ ᱞᱮᱠᱷᱟᱱ ᱟᱹᱰᱤ ᱵᱮᱥ ᱦᱩᱭ ᱠᱚᱜ-ᱟ᱾
ᱟᱹᱞᱤᱧᱟᱜ ᱢᱚᱱᱮ ᱛᱮᱫᱚ ᱜᱚᱝᱠᱮ ᱡᱟᱦᱟᱸᱞᱤᱧ ᱩᱨᱩᱢᱮᱫᱟ ᱦᱮᱸᱥᱮ ᱱᱚᱣᱟ ᱫᱚ ᱴᱮᱠᱟᱣ ᱨᱮᱱᱟᱜ ᱫᱚ ᱢᱤᱫᱴᱟᱹᱝ ᱜᱮ ᱦᱚᱨ ᱰᱟᱦᱟᱨ ᱞᱤᱧ ᱫᱤᱥᱟᱹᱭᱮᱫᱟ ᱡᱟᱦᱟᱸ ᱫᱚ ᱦᱩᱭᱩᱜ ᱠᱟᱱᱟ ᱥᱮᱪᱮᱫ ᱥᱤᱠᱷᱱᱟᱹᱛ ᱜᱮ ᱡᱟᱹᱱᱤᱡ ᱱᱚᱣᱟ ᱫᱚᱭ ᱴᱮᱠᱟᱣ ᱫᱟᱨᱮᱭᱟᱜ, ᱦᱮᱥᱮ ᱟᱫᱚ ᱛᱤᱱᱟᱹᱜ ᱠᱚ ᱥᱮᱪᱮᱫ ᱥᱤᱠᱷᱱᱟᱹᱛᱚᱜ-ᱟ ᱠᱚ ᱵᱟᱲᱟᱭ ᱧᱟᱢᱟᱠᱚ ᱵᱟᱦᱨᱮ ᱫᱤᱥᱚᱢ ᱨᱮᱱᱟᱜ ᱟᱪᱟᱨ ᱵᱮᱵᱚᱦᱟᱨ ᱠᱚ ᱪᱮᱫᱞᱮᱠᱟᱱᱟ ᱥᱮ ᱪᱮᱫᱠᱟᱛᱮᱫ ᱠᱚ ᱛᱟᱦᱮᱱᱟ ᱪᱮᱫᱠᱟ ᱯᱷᱟᱭᱮᱱᱥᱤᱭᱟᱞᱤ ᱠᱚ ᱮᱥᱴᱮᱵᱮᱞᱚᱜ-ᱟ ᱠᱚ, ᱱᱤᱡᱮᱨ ᱡᱟᱸᱜᱟ ᱛᱮᱠᱚ ᱛᱤᱸᱜᱩᱱᱟᱠᱚ ᱛᱟᱨᱯᱚᱨᱮ ᱵᱟᱯᱞᱟ ᱠᱚᱫᱚ ᱠᱚ ᱩᱭᱦᱟᱹᱨ ᱧᱟᱢᱟᱠᱚ ᱛᱚ ᱛᱮᱫ ᱜᱮ ᱡᱟᱹᱱᱤᱡ ᱢᱮᱱ ᱱᱚᱣᱟ ᱚᱝᱥᱚ ᱠᱟᱱᱟ ᱚᱝᱠᱟᱞᱤᱧ ᱢᱚᱱᱮᱭᱟ ᱟᱹᱞᱤᱧ ᱫᱚ᱾
ᱦᱳᱭ ᱟᱹᱰᱤ ᱱᱟᱯᱟᱭ ᱟᱨ ᱟᱹᱰᱤ ᱢᱚᱸᱡᱽ ᱠᱟᱛᱷᱟ ᱵᱮᱱ ᱢᱮᱱ ᱠᱮᱜ-ᱟ ᱡᱮ ᱥᱮᱪᱮᱫ ᱡᱩᱫᱤ ᱛᱮᱦᱮᱸ ᱞᱮᱱᱠᱷᱟᱡ ᱟᱨ ᱵᱟᱰᱟᱭ ᱞᱮᱠᱟᱱ ᱞᱟᱹᱠᱛᱤ ᱛᱟᱦᱮᱸ ᱞᱮᱱᱠᱷᱟᱱ ᱡᱚᱛᱚ ᱦᱚᱲ ᱠᱚ ᱵᱟᱰᱟᱭ ᱞᱮᱠᱷᱟᱡ ᱛᱟᱦᱚᱞᱮ ᱫᱚ ᱱᱩ ᱚᱱᱠᱟᱱ ᱠᱟᱹᱢᱤ ᱫᱚ ᱱᱟᱦᱟᱜ ᱵᱟᱠᱚ ᱪᱤᱠᱟ ᱠᱮᱭᱟ ᱟᱨ ᱜᱟᱨᱡᱮᱱ ᱦᱚᱸ ᱥᱮᱪᱮᱫ ᱠᱟᱨ ᱜᱮᱭᱟ, ᱪᱮᱫᱟᱜ ᱡᱮ ᱢᱤᱫᱴᱮᱱ ᱜᱟᱨᱡᱮᱱ ᱡᱩᱫᱤ ᱟᱫᱮᱥ ᱮ ᱮᱢ ᱞᱮᱠᱷᱟᱡ ᱚᱱᱟᱱ ᱦᱟᱜ ᱦᱩᱭᱩᱜ ᱜᱮᱭᱟ ᱟᱨ ᱜᱟᱨᱡᱮᱱ ᱡᱩᱫᱤ ᱟᱡᱽ ᱨᱮᱱ ᱜᱤᱫᱽᱨᱟᱹᱭ ᱢᱟᱱᱟᱣᱭᱟ ᱥᱮ ᱫᱷᱟᱢᱠᱟᱣ ᱠᱟᱛᱮ ᱮ ᱵᱚᱛᱚᱨᱪᱚᱭᱭᱟ ᱱᱦᱟᱜ ᱠᱤ ᱟᱞᱚ ᱱᱚᱝᱠᱟ ᱫᱚ ᱵᱟᱝ ᱵᱟᱛᱨᱟᱜ ᱠᱟᱱᱟ᱾ ᱥᱚᱢᱟᱡᱽ ᱨᱮᱱ ᱦᱚᱲ ᱱᱟᱦᱟᱜ ᱠᱚ, ᱟᱵᱚ ᱠᱚ ᱰᱟᱸᱰᱚᱢ ᱫᱟᱲᱮᱭᱟᱵᱚᱱᱟ ᱨᱤᱰᱟᱹᱜ ᱫᱟᱲᱮᱭᱟᱵᱚᱱᱟ ᱠᱚ ᱟᱫᱚ ᱱᱚᱣᱟ ᱠᱚ ᱡᱤᱱᱤᱥ? ᱴᱟᱹᱱ ᱜᱟᱨᱡᱮᱱ ᱴᱷᱮᱡ ᱜᱮ ᱯᱩᱨᱟᱹᱯᱩᱨᱤ ᱟᱹᱞᱤᱧᱟᱜ ᱫᱚ ᱢᱮᱱ ᱫᱟᱭ ᱫᱟᱭᱤᱛᱛᱚ ᱫᱚ ᱢᱮᱱᱟᱜ ᱟᱹᱱᱤᱡ᱾
ᱦᱳᱭ ᱜᱚᱝᱠᱮ᱾
ᱟᱨ ᱱᱟᱦᱟᱜ ᱡᱟᱦᱟᱸ ᱮᱱᱛᱮᱱ ᱦᱳᱭ ᱨᱚᱲ ᱵᱮᱱ ᱦᱩᱸ
ᱦᱮᱸ ᱨᱚᱲ ᱵᱤᱱ ᱟᱵᱤᱱ?
ᱟᱨ ᱱᱟᱦᱟᱜ ᱱᱤᱛ ᱠᱟᱛᱮᱜ ᱵᱚᱱ ᱧᱮᱞᱮᱫ ᱠᱚ ᱱᱚᱜ-ᱚᱭ ᱞᱟᱹᱴᱩ ᱜᱤᱫᱽᱨᱟᱹ ᱠᱚ ᱱᱟᱦᱟᱜ ᱵᱟᱯ ᱵᱟᱯ ᱯᱞᱟᱜ ᱞᱟᱹᱜᱤᱫ ᱠᱚ ᱵᱚᱛᱚᱨᱚᱜ ᱠᱟᱱᱟ ᱱᱟᱜ ᱦᱩᱫᱤᱥ ᱛᱟᱠᱩ ᱪᱮᱫ ᱞᱮᱠᱟ ᱠᱟᱛᱮᱧ ᱟᱹᱥᱩᱞᱚᱜ-ᱟ ᱪᱮᱫ ᱞᱮᱠᱟ ᱠᱟᱛᱮᱧ ᱠᱟ ᱞᱟᱹᱴᱩ ᱜᱤᱫᱽᱨᱟᱹ ᱟᱭᱢᱟ ᱵᱚᱱ ᱦᱩᱫᱤᱭ ᱛᱟᱦᱮᱱᱟ ᱡᱮ ᱢᱤᱫᱴᱮᱱ ᱵᱟᱯᱞᱟ? ᱥᱮ ᱮᱢᱟᱱ ᱨᱮ ᱟᱹᱰᱤᱜᱟᱱ ᱠᱷᱚᱨᱪᱚ ᱦᱚᱸ ᱢᱮᱱᱟᱜ-ᱟ᱾ ᱟᱨ ᱚᱱᱠᱟ ᱠᱟᱹᱴᱤᱡ ᱩᱢᱮᱹᱨ ᱨᱮ ᱵᱟᱯᱞᱟ ᱠᱟᱛᱮᱜ ᱦᱚᱸ ᱵᱟᱭ ᱜᱟᱱᱚᱜ ᱠᱟᱱᱟ ᱪᱮᱫᱟᱜ ᱡᱮ, ᱟᱹᱰᱤ ᱞᱟᱹᱴᱩ ᱮᱱᱛᱮᱱ ᱥᱚᱢᱚᱭ ᱦᱚᱸ ᱢᱮᱱᱟᱜ-ᱟ᱾ ᱢᱟ ᱞᱟᱹᱭᱫᱟ ᱠᱟᱹᱴᱤᱡ ᱨᱮ ᱟᱹᱜᱩ ᱠᱟᱛᱮᱜ ᱵᱟᱯᱞᱟ᱾ ᱟᱨᱦᱚᱸ ᱩᱱᱤ ᱡᱩᱫᱤ ᱫᱟᱬᱟᱱᱮ ᱵᱟᱭ ᱵᱚᱱᱫᱚᱭᱟ ᱩᱱᱤ ᱠᱚᱲᱟ ᱜᱤᱫᱽᱨᱟᱹ, ᱛᱟᱦᱞᱮ ᱫᱚ ᱟᱨᱦᱚᱸ ᱚᱱᱠᱟᱜᱮ ᱵᱟᱹᱦᱩᱭ ᱟᱹᱜᱩ ᱫᱟᱲᱮᱭᱟ ᱠᱚᱣᱟ ᱩᱱᱤ ᱫᱚ ᱵᱟᱹᱦᱩ ᱪᱮᱛᱟᱱ ᱨᱮ ᱵᱟᱹᱦᱩ ᱦᱚᱸ᱾ ᱛᱚ ᱚᱱᱟ ᱤᱭᱟᱹᱛᱮᱧ ᱢᱮᱱᱟ ᱠᱟᱹᱴᱤᱡ ᱥᱚᱢᱚᱭ ᱨᱮ ᱮᱠᱛᱚ ᱱᱚᱞᱚᱡᱽ ᱵᱟᱹᱱᱩᱜ-ᱟ᱾ ᱵᱩᱡᱮᱫ ᱥᱮᱪᱮᱫ ᱠᱚ ᱵᱟᱹᱱᱩᱜ-ᱟ ᱟᱫᱚ᱾ ᱩᱝᱠᱩ ᱠᱚ ᱦᱚᱛ ᱛᱮ ᱫᱚ ᱟᱨᱦᱚᱸ ᱚᱝᱠᱟᱱᱟᱜ ᱢᱤᱥᱴᱮᱠ ᱠᱚ ᱠᱟᱹᱢᱤ ᱫᱟᱲᱮᱭᱟᱜ-ᱟ᱾
ᱮᱠᱫᱚᱢ ᱮᱠᱫᱚᱢ ᱟᱹᱰᱤ ᱥᱟᱹᱨᱤᱭᱟᱱᱟᱜ ᱠᱟᱛᱷᱟ ᱠᱚᱵᱤᱱ ᱢᱮᱱ ᱠᱟᱫᱟ ᱜᱚᱝᱠᱮ ᱟᱨ ᱥᱳᱢᱚᱭ ᱦᱚᱸ